ᱦᱮᱞᱳ,
ᱦᱮᱞᱳ,
ᱡᱚᱦᱟᱨ ᱜᱮ᱾
ᱡᱚᱦᱟᱨ ᱡᱚᱦᱟᱨ᱾
ᱵᱮᱥ ᱜᱮᱭᱟ ᱯᱮ?
ᱦᱮᱸ ᱵᱮᱥ ᱜᱮᱭᱟᱞᱮ᱾
ᱢᱟᱸᱡᱟᱱ ᱫᱟᱠᱟ ᱠᱚᱫᱚ ᱯᱮ ᱡᱚᱢ ᱵᱟᱲᱟ ᱠᱮᱜᱼᱟ?
ᱦᱩᱸ ᱵᱟᱝ ᱟ ᱟᱹᱣᱨᱤᱭᱟ᱾ ᱡᱟᱹᱯᱤᱫ ᱞᱮᱫ ᱛᱟᱦᱮᱱ ᱱᱤᱛᱚᱜ ᱵᱮᱨᱮᱫ ᱯᱷᱟᱨᱪᱟ ᱠᱟᱹᱱᱟᱹᱧ᱾
ᱟᱪᱪᱷᱟ ᱟᱪᱪᱷᱟ ᱪᱮᱫ ᱠᱚᱯᱮ ᱪᱮᱠᱟ ᱵᱟᱲᱟᱭᱮᱫ ᱠᱟᱱᱟ ᱛᱟᱦᱚᱞᱮ?
ᱱᱤᱛᱚᱜ ᱫᱚ, ᱱᱤᱛᱚᱜ ᱪᱮᱫ ᱦᱚᱸ ᱵᱟᱝ ᱟ? ᱵᱟᱹᱫᱽ ᱠᱚᱨᱮ ᱜᱮ ᱛᱚᱞᱟ ᱵᱟᱲᱟ ᱠᱟᱜᱼᱟ ᱞᱮ ᱟᱨ ᱤᱱᱟᱹ ᱯᱚᱨᱮ ᱫᱚ ᱚᱲᱟᱜ ᱠᱚᱨᱮ ᱜᱮ ᱥᱟᱦᱟᱱ ᱠᱚᱞᱮ ᱥᱟᱢᱴᱟᱣ ᱵᱟᱲᱟᱭᱮᱫᱼᱟ᱾
ᱦᱳᱭ ᱦᱳᱭ ᱟᱨ ᱫᱟᱜ ᱠᱚᱫᱚ ᱪᱮᱫ ᱞᱮᱠᱟ ᱟᱯᱮ ᱥᱮᱱ ᱫᱚ?
ᱫᱟᱜ ᱫᱚ ᱱᱟᱦᱟᱜ ᱟᱞᱮ ᱥᱮᱱ ᱫᱚ ᱦᱩᱭᱱᱟ ᱵᱟᱭ ᱫᱟᱜ ᱠᱟᱜᱼᱟ ᱢᱤᱫ ᱥᱚᱯᱛᱟᱦ ᱜᱟᱱ ᱦᱩᱭᱱᱟ ᱥᱤᱛᱩᱝ ᱛᱩᱢ ᱠᱟᱜᱼ ᱟᱭ᱾ ᱨᱤᱢᱤᱞ ᱵᱟᱲᱟᱭ ᱮᱫᱟᱭ ᱟᱨ ᱦᱩᱰᱩᱨ ᱦᱚᱸ ᱦᱩᱰᱩᱨᱮᱜᱼᱟᱭ ᱢᱮᱱᱠᱷᱟᱱ ᱫᱟᱜ ᱫᱚ ᱱᱟᱦᱟᱜ ᱵᱟᱭ ᱫᱟᱜ ᱜᱮᱼᱟ᱾
ᱦᱳᱭ ᱚᱱᱠᱟ ᱜᱮ ᱱᱮᱥ ᱫᱚ ᱟᱹᱰᱤ ᱡᱟᱹᱥᱛᱤ ᱜᱮ ᱥᱤᱛᱩᱝ ᱜᱮ ᱟᱹᱰᱤ ᱟᱸᱴ ᱡᱟᱹᱥᱛᱤ ᱟᱠᱟᱫ ᱵᱚᱱᱟ ᱟᱨ ᱜᱚᱴᱟ ᱜᱮ ᱫᱟᱜ ᱫᱚ ᱚᱱᱠᱟ ᱠᱚᱢ ᱢᱟᱪᱷᱟ ᱜᱮ ᱡᱟᱹᱲᱤ ᱭᱮᱟᱜ ᱠᱟᱱᱟ ᱱᱚᱜᱼᱚᱭ ᱟᱞᱮ ᱥᱮᱱ ᱦᱚᱸ ᱞᱟᱦᱟ ᱫᱚ, ᱟᱭᱢᱟ ᱥᱤᱛᱩᱝ ᱮᱫ ᱠᱟᱱ ᱛᱟᱦᱮᱱᱟᱭ ᱫᱟᱜ ᱫᱚ ᱮᱠᱟᱞ ᱛᱮᱜᱮ ᱵᱟᱝ ᱛᱟᱦᱮᱸ ᱠᱟᱱᱟ ᱟᱫᱚ ᱱᱚᱜᱼᱚᱭ ᱱᱚᱣᱟ
ᱱᱚᱣᱟ,
ᱟᱥᱟᱲ ᱤᱭᱟᱹ ᱵᱚᱞᱚ ᱟᱠᱟᱱ ᱠᱷᱚᱡ ᱜᱮ ᱦᱟᱸᱜ
ᱦᱟᱸᱜ, ᱫᱟᱜ ᱫᱚᱭ ᱡᱟᱹᱲᱤᱭᱟᱜ ᱠᱟᱱᱟ᱾ ᱦᱩᱸ, ᱟᱪᱪᱷᱟ ᱦᱮᱰᱯᱷᱳᱱ ᱤᱭᱩᱥ ᱫᱟ ᱥᱮ ᱪᱮᱫ? ᱵᱟᱝ ᱜᱮ᱾
ᱟᱣᱟᱡ ᱚᱠᱟ ᱜᱷᱟᱹᱲᱤᱡ ᱪᱚ ᱨᱤᱯᱷᱤᱴᱚᱜ ᱠᱟᱱᱟ ᱱᱤᱛᱚᱜ ᱫᱚ ᱴᱷᱤᱠ ᱜᱮᱭᱟ᱾
ᱦᱩᱸ,
ᱟᱻ, ᱪᱮᱫ ᱠᱚ ᱢᱮᱱᱟ ᱟᱫᱚ, ᱟᱞᱮ ᱚᱱᱠᱟ ᱜᱮ ᱪᱷᱟᱲᱵᱤᱴ ᱪᱷᱟᱰᱵᱤᱴ ᱮ ᱫᱟᱜ ᱮ ᱡᱟᱹᱲᱤᱭᱟᱜ ᱠᱟᱱᱟ ᱟᱨ ᱱᱚᱜᱼᱚᱭ ᱟᱞᱮ ᱥᱮᱫ ᱫᱚ ᱱᱟᱦᱟᱜ ᱟᱯᱷᱚᱨ ᱦᱚᱸ ᱛᱷᱚᱲᱟ ᱵᱤᱞᱚᱢ ᱧᱚᱜ ᱜᱮ ᱦᱩᱭᱩᱜᱼᱟ ᱪᱮᱫᱟᱜ ᱥᱮ? ᱩᱱ ᱥᱩᱢᱚᱭ ᱢᱟ ᱫᱟᱜ ᱵᱟᱝ ᱛᱟᱦᱮᱸ ᱠᱟᱱᱟ ᱠᱷᱮᱛ ᱠᱚ ᱥᱤ ᱵᱟᱛᱨᱟᱣ ᱛᱟᱦᱮᱸ ᱠᱟᱱᱟ ᱛᱚ ᱟᱯᱷᱚᱨ ᱵᱟᱭ ᱜᱟᱱᱚᱜ ᱠᱟᱱ ᱛᱟᱦᱮᱸᱱᱟ᱾
ᱦᱩᱸ ᱦᱩᱸ᱾
ᱟᱨ ᱱᱤᱛᱳᱝ ᱫᱚ ᱦᱟᱸᱜ ᱱᱚᱜ-ᱚᱭ ᱴᱷᱤᱠ ᱜᱮ ᱫᱟᱜ ᱮᱜ ᱠᱟᱱᱟ ᱡᱟᱦᱟᱸᱭ ᱠᱚ ᱞᱟᱦᱟ ᱧᱚᱜ ᱨᱮᱠᱚ ᱜᱤᱰᱤ ᱠᱟᱫᱟ, ᱩᱱᱠᱩ ᱫᱚ ᱦᱟᱸᱜ, ᱡᱟᱱᱟᱢᱚᱜ ᱠᱟᱱ ᱛᱟᱠᱚᱣᱟ ᱠᱟᱹᱴᱤᱜ-ᱠᱟᱹᱴᱤᱜ ᱦᱟᱸᱜ ᱟᱨ ᱟᱞᱮ ᱫᱚ ᱦᱟᱸᱜ, ᱱᱟᱦᱟᱜ ᱞᱮ ᱛᱟᱭᱚᱢ ᱧᱚᱜ ᱜᱮᱹᱭᱟ ᱛᱷᱚᱲᱟ ᱜᱟᱱ, ᱟᱫᱚ ᱚᱱᱟ ᱞᱮᱠᱟᱛᱮ ᱦᱟᱸᱜ ᱛᱷᱚᱲᱟ ᱞᱮ, ᱛᱟᱭᱱᱚᱢ ᱧᱚᱜ ᱜᱚᱜᱼᱟ ᱟᱨ ᱱᱚᱜᱼᱚᱭ ᱱᱤᱛᱚᱜ ᱢᱟ, ᱟᱹᱰᱤ ᱟᱴ ᱜᱮ ᱫᱟᱜᱼᱮ ᱡᱟᱹᱲᱤᱭᱮᱜ ᱠᱟᱱᱟ! ᱠᱷᱮᱛ ᱠᱚᱨᱮ ᱦᱚ ᱯᱮᱨᱮᱡ ᱵᱟᱲᱟᱣ ᱠᱟᱱᱟ, ᱚᱱᱟ ᱵᱟᱝ ᱦᱟᱸᱡᱮᱜ ᱞᱮᱱᱠᱷᱟᱱ ᱦᱟᱸᱜ, ᱟᱯᱷᱚᱨ ᱜᱤᱰᱤ ᱦᱚᱸ ᱵᱟᱭ ᱜᱟᱱᱚᱜ ᱠᱟᱱᱟ! ᱟᱫᱚ ᱛᱷᱚᱲᱟ ᱜᱟᱱ, ᱚᱱᱟ ᱞᱟᱹᱜᱤᱜ ᱠᱚᱭᱚᱜ ᱦᱚᱨ ᱦᱩᱭᱩᱜᱼᱟ᱾ ᱡᱩᱫᱤ ᱵᱟᱨ, ᱯᱮ ᱫᱤᱱ ᱛᱮ ᱡᱩᱫᱤ ᱫᱟᱜ ᱟᱸᱡᱮᱫᱚᱜ ᱠᱟᱱᱟ, ᱮᱱᱠᱷᱟᱱ ᱫᱚ ᱟᱯᱷᱚᱨ ᱦᱩᱭᱩᱜᱼᱟ ᱟᱨ ᱵᱟᱝᱠᱷᱟᱱ ᱫᱚ ᱟᱪᱷᱲᱟᱭ ᱦᱩᱭᱩᱜᱼᱟ᱾ ᱪᱮᱫᱟᱜ ᱥᱮ ᱟᱨ ᱛᱚ ᱠᱚᱭᱚᱜ ᱞᱮᱠᱷᱟᱡ ᱫᱚ ᱵᱟᱝ ᱦᱩᱭᱩᱜᱼᱟ, ᱵᱟᱝ ᱜᱟᱱᱚᱜ
ᱵᱟᱝ ᱦᱩᱭᱩᱜᱼᱟ, ᱛᱟᱭᱱᱚᱢ ᱯᱚᱨᱮ ᱮᱱᱠᱷᱟᱱ ᱦᱟᱸᱜ! ᱟᱫᱚ ᱱᱷᱟᱜ, ᱦᱚᱱᱛᱮ ᱦᱚᱸ ᱵᱟᱭ ᱜᱟᱱᱚᱜ ᱟᱸᱦᱟᱜ!
ᱦᱳᱭ, ᱦᱳᱭ! ᱟᱨ ᱞᱟᱦᱟ ᱧᱚᱜ ᱠᱷᱚᱡᱼᱮ ᱫᱟᱜ ᱠᱮ ᱠᱷᱟᱡ ᱛᱚ ᱟᱭᱢᱟ ᱜᱮᱹ ᱱᱤᱛᱚ ᱫᱚ ᱵᱚᱱ ᱞᱟᱦᱟ ᱠᱚᱜᱼᱟ, ᱦᱳᱭ ᱥᱮ! ᱟᱨ 'ᱟᱸᱵᱟᱵᱟᱛᱤ' ᱞᱮᱠᱟᱛᱮ ᱱᱚᱜᱼᱚᱭ ᱦᱚᱭ ᱟᱨ 'ᱟᱸᱵᱟᱵᱟᱛᱤ' ᱤᱭᱟᱹ ᱨᱮᱢᱟ ᱡᱚᱛᱚ ᱦᱚᱨ ᱵᱚᱱ ᱵᱟᱲᱟᱭ ᱜᱮᱭᱟ, ᱠᱤ ᱪᱟᱥ ᱠᱚᱢᱟ ᱵᱟᱭ ᱜᱟᱱᱚᱜ ᱠᱟᱱᱟ, ᱪᱮᱹᱜ ᱠᱟᱢᱤ ᱦᱚᱸ ᱵᱟᱭ ᱜᱟᱱᱚᱜ ᱠᱟᱱᱟ! ᱟᱫᱚ, ᱚᱱᱟ ᱤᱭᱟᱹᱛᱮ ᱵᱟᱨ, ᱯᱮ ᱫᱤᱱ ᱢᱟ ᱱᱟᱦᱟᱜ ᱵᱚᱱ, ᱵᱟᱵᱚᱱ ᱠᱟᱹᱢᱤᱭᱮᱫ ᱠᱟᱱᱟ᱾ ᱟᱫᱚ ᱱᱤ- -ᱛᱚᱜ ᱱᱟᱦᱟᱜ ᱵᱚᱱ ᱠᱚᱭᱚᱼᱮᱜ ᱠᱟᱱᱟ ᱱᱚᱜᱼᱚᱭ ᱮᱱᱛᱮᱜ ᱱᱤᱛ ᱛᱮᱫᱚ, ᱞᱟᱦᱟ ᱫᱚ, ᱱᱤᱛ ᱛᱮᱫᱚ, ᱟᱯᱷᱚᱨ ᱠᱚᱫᱚ ᱟᱭᱢᱟᱜᱮᱹ ᱡᱟᱱᱟᱢ ᱠᱚᱜ ᱠᱟᱱ ᱛᱟᱵᱚᱱ ᱛᱷᱮᱱᱟ ᱟᱨ ᱡᱟᱦᱟᱸ ᱞᱮᱹᱠᱟᱹᱧ ᱫᱤᱥᱟᱹᱭᱟ ᱵᱚᱞᱮ
ᱮ ᱜᱮᱞ ᱢᱚᱬᱮᱜ ᱟᱥᱟᱲ ᱜᱟᱱ ᱛᱮᱫᱚ ᱱᱟᱦᱟᱜ ᱵᱚᱱ, ᱦᱟᱱᱛᱮ ᱵᱚᱱ, ᱠᱷᱮᱛ ᱠᱚᱥᱮᱜ ᱵᱚᱱ ᱫᱷᱩᱨᱟᱹᱜ ᱠᱟᱱ ᱛᱮᱦᱮᱱᱟ ᱪᱟᱞᱟᱜ ᱦᱮᱸᱥᱮ! ᱟᱫᱚ ᱚᱱᱮ ᱚᱝᱠᱟ ᱞᱮᱠᱟ- -ᱛᱮ ᱱᱚᱜᱼᱚᱭ ᱫᱤᱱ-ᱫᱤᱱᱛᱮ ᱱᱮᱛᱟᱨ ᱢᱟ ᱧᱮᱞᱚᱜ ᱠᱟᱱᱟ, ᱡᱩᱜᱽ ᱠᱚ ᱵᱚᱫᱚᱞᱚᱜ ᱠᱟᱱᱟᱻ᱾ ᱱᱮᱹᱥ ᱢᱟ ᱜᱚᱴᱟ ᱜᱮ ᱧᱮᱞᱚᱜ ᱠᱟᱱᱟ, ᱟᱹᱰᱤ ᱜᱮ ᱥᱤᱛᱩᱝᱮᱜ ᱠᱟᱱᱟ᱾ ᱥᱤᱛᱩᱝ ᱛᱮ ᱟᱹᱰᱤ ᱡᱟᱹᱥᱛᱤ ᱜᱷᱟᱸᱥ ᱠᱚᱭ ᱨᱚᱸᱜᱚ ᱵᱟᱲᱟ ᱠᱮᱜ ᱛᱮ ᱜᱟᱹᱭ, ᱰᱟᱹᱝᱨᱤ ᱠᱚᱦᱚᱸ ᱡᱚᱢ ᱠᱚ ᱠᱚᱥ ᱪᱚᱜ ᱠᱟᱱᱟ ᱟᱨ ᱫᱟᱜ ᱠᱚ ᱟᱸᱡᱮᱹᱜ ᱪᱟᱵᱟᱭᱱᱟ ᱯᱩᱠᱷᱨᱤ ᱠᱚᱨᱮ ᱛᱚ, ᱩᱢ ᱠᱚᱨᱮᱱᱟᱜ ᱦᱚᱸ ᱟᱹᱰᱤ ᱟᱸᱴ ᱜᱮ ᱠᱚᱥᱴᱚ ᱦᱩᱭᱩᱜ ᱠᱟᱱᱟ ᱟᱞᱮᱥᱮᱱ ᱫᱚ, ᱟᱯᱮᱥᱮᱱ ᱫᱚ ᱡᱟᱹᱱᱤᱡ ᱢᱮᱱᱟᱜ ᱜᱮᱭᱟ ᱱᱟᱹᱭ-ᱱᱟᱞᱟ ᱠᱚ?
ᱱᱟᱹᱭ-ᱱᱟᱞᱟ ᱫᱚ ᱱᱷᱟᱜ ᱢᱮᱱᱟᱜ ᱫᱚ, ᱢᱮᱱᱟᱜ ᱜᱮ ᱟᱫᱚ, ᱟᱰᱤᱜᱮ ᱟᱞᱮ ᱠᱷᱚᱱ ᱫᱚ ᱥᱟᱸᱜᱤᱧᱟ! ᱟᱸ ᱜᱟᱰᱟ-ᱢᱩᱰᱩ ᱦᱚᱸ ᱢᱮᱱᱟᱜ ᱜᱮᱭᱟ᱾ ᱚᱱᱟ ᱦᱚᱸ ᱥᱟᱸᱜᱤᱧ ᱜᱮ, ᱢᱮᱱᱠᱷᱟᱱ ᱯᱩᱠᱷᱨᱤ ᱠᱚ ᱢᱮᱱᱟᱜ ᱵᱟᱲᱟ ᱦᱟᱸᱜ᱾ ᱚᱱᱟ ᱠᱚᱨᱮ ᱜᱮᱞᱮ ᱩᱢᱩᱜ ᱠᱟᱱᱟ᱾
ᱦᱚᱭ, ᱦᱚᱭ ᱟᱨ ᱥᱟᱸᱜᱤᱧ ᱨᱮᱫᱚ ᱱᱚᱜᱼᱚᱭ ᱱᱚᱝᱠᱟ ᱩᱸ ᱮᱱᱛᱮᱜ ᱩᱱᱟᱹᱜ ᱥᱤ ᱛᱩᱝ ᱫᱚ ᱢᱟᱭ ᱠᱚᱦᱚᱸ ᱵᱟᱠᱚ ᱪᱟᱞᱟᱣ ᱫᱟᱲᱮᱜᱼᱟ ᱦᱳᱭ ᱥᱮ ᱟᱨ ᱜᱚᱜᱚ ᱛᱟᱠᱚ ᱠᱚᱦᱚᱸ ᱩᱱᱟᱹᱜ ᱥᱟᱸᱜᱤᱧ ᱫᱚ, ᱱᱚᱣᱟ ᱥᱤᱛᱩᱢ ᱨᱮ! ᱪᱟᱞᱟᱜ ᱵᱮᱥ ᱵᱟᱭ ᱜᱟᱱᱚᱜ ᱠᱟᱱᱟ᱾ ᱟᱫᱚ ᱚᱱᱟ ᱞᱮᱹᱠᱟᱹᱧ ᱞᱟᱹᱭᱟ ᱵᱚᱞᱮ ᱯᱩᱠᱷᱨᱤ ᱠᱩ ᱥᱮ ᱵᱚᱞᱮᱹ, ᱤᱱᱫᱽᱨᱟ ᱠᱩᱧ ᱠᱚ ᱡᱩᱫᱤ ᱛᱟᱦᱮᱸᱱ ᱛᱟᱵᱚᱱᱟ, ᱥᱩᱨ ᱠᱚᱨᱮ᱾ ᱮᱱᱠᱷᱟᱱ ᱫᱚ ᱛᱷᱚᱲᱟ ᱵᱮᱥ ᱜᱮᱭᱟ ᱧᱩ, ᱡᱚᱢ ᱞᱤᱜᱤᱜ ᱦᱚᱸ ᱟᱨ ᱩᱢ ᱵᱟᱲᱟ ᱞᱤᱜᱤᱫ ᱦᱚᱸ᱾ ᱟᱨᱟᱢ ᱪᱮᱜ ᱞᱮᱠᱟᱢ ᱞᱟᱹᱭ ᱠᱮᱜᱼᱟ, ᱚᱱᱮ ᱚᱝᱠᱟᱜᱮ ᱠᱤ ᱟᱞᱮ ᱦᱚᱸ ᱟᱰᱤ ᱥᱟᱺᱜᱤᱧ ᱨᱮᱜᱮ ᱢᱮᱱᱟᱜ ᱛᱟᱞᱮᱭᱟ ᱱᱟᱹᱭ-ᱱᱟᱞᱟ ᱠᱚᱦᱚᱸ ᱟᱨ
ᱩᱸ᱾
ᱟᱞᱮ ᱫᱚ ᱧᱩ-ᱡᱚᱢ ᱞᱟᱹᱜᱤᱜ ᱦᱚᱸ ᱟᱰᱤᱞᱮ ᱠᱚᱥᱴᱚ ᱜᱮᱭᱟ᱾ ᱵᱚᱞᱮ ᱪᱮᱜ ᱤᱧ ᱞᱟᱹᱭᱟ! ᱟᱹᱰᱤ ᱥᱟᱺᱜᱤᱧ ᱜᱮᱹ ᱪᱟᱞᱟᱜ ᱦᱩᱭᱩᱜᱼᱟ, ᱧᱩ-ᱡᱚᱢ ᱞᱤᱜᱤᱜ ᱦᱚᱸ, ᱫᱟᱜ ᱟᱹᱜᱩᱭ ᱞᱟᱹᱜᱤᱜ᱾
ᱦᱩᱸ ᱛᱮᱜ ᱪᱮᱜ ᱠᱷᱚᱱ ᱯᱮ ᱟᱹᱜᱩᱭᱟ, ᱠᱩᱧ ᱠᱷᱚᱱᱟᱜ ᱥᱮ?
ᱦᱚᱭ, ᱠᱩᱧ ᱠᱷᱚᱱᱟᱜ ᱫᱚ ᱦᱟᱸᱜ ᱟᱨᱩᱵ ᱵᱟᱲᱟᱭ ᱟᱨ ᱜᱟᱹᱭ, ᱰᱟᱹᱝᱨᱤ ᱞᱟᱹᱜᱤᱫ ᱟᱨ ᱟᱞᱮ ᱠᱚ ᱡᱚᱢ ᱞᱤᱜ ᱜᱤᱜ ᱫᱚ ᱦᱟᱸᱜ ᱱᱚᱞ ᱠᱚ ᱵᱟᱹᱭᱥᱟᱹᱣ ᱠᱟᱫᱟ᱾ 'ᱪᱟᱯᱟᱠᱚᱞ' ᱠᱟᱱᱟ ᱵᱚᱞᱮ 'ᱤᱥᱠᱩᱞ' ᱨᱮᱱᱟᱜ᱾ ᱚᱸᱰᱮ ᱠᱷᱚᱡ ᱜᱮ ᱦᱟᱸᱜ ᱞᱮ ᱟᱹᱜᱩᱭᱟ ᱟᱨ ᱱᱤᱛ ᱛᱚᱜ ᱢᱟ ᱱᱚᱜᱼᱚᱭ ᱥᱚᱨᱠᱟᱨ ᱛᱷᱚᱲᱟ ᱫᱤᱱ ᱞᱟᱦᱟᱭ ᱮᱢ ᱟᱠᱟᱜ ᱵᱚᱱᱟ ᱯᱟᱭᱤᱯ ᱠᱚ ᱾ ᱚᱱᱟ ᱯᱟᱭᱤᱯ ᱛᱮᱦᱚᱸ ᱟᱹᱰᱤ ᱠᱚᱢ ᱫᱟᱜ ᱦᱤᱡᱩᱜᱼᱟ, ᱚᱠᱟ ᱫᱚ ᱛᱤᱠᱤᱱ ᱫᱷᱟᱨᱟ ᱨᱮᱜᱮ ᱠᱚ ᱵᱚᱱᱫᱚᱭᱟ ᱟᱨ ᱚᱠᱟ ᱫᱚ ᱚᱠᱟ ᱫᱚ ᱦᱤᱡᱩᱜᱼᱟ ᱚᱠᱟ ᱫᱚ ᱵᱟᱝ ᱦᱤᱡᱩᱜᱼᱟ ᱵᱚᱞᱮ ᱚᱱᱟ ᱨᱮᱫᱚᱭ ᱵᱚᱞᱮᱧ ᱞᱟᱹᱭᱟ ᱵᱚᱞᱮ ᱵᱚᱨᱥᱟ ᱫᱚ ᱵᱟᱝ ᱜᱟᱱᱚᱜ ᱠᱟᱱᱟ ᱾
ᱦᱮᱸ ᱦᱮᱸ, ᱮᱱᱛᱮᱜ ᱟᱞᱮ ᱥᱮᱱ ᱫᱚ ᱦᱟᱸᱜ ᱟᱹᱣᱨᱤ ᱠᱚ ᱵᱟᱹᱭᱥᱟᱹᱣᱟ ᱱᱟᱦᱟᱜ ᱾
ᱦᱳᱭ, ᱦᱳᱭ ᱾
ᱟᱞᱮᱥᱮᱱ ᱫᱚ ᱱᱟᱦᱟᱜ ᱟᱹᱣᱨᱤ ᱠᱚ ᱵᱟᱹᱭᱥᱟᱹ ᱱᱟᱦᱟᱜ ᱚᱱᱟ ᱴᱟᱝᱠᱤ ᱾ ᱚᱠᱚᱭ ᱫᱚ ᱠᱚ ᱵᱮᱱᱟᱣ ᱟᱠᱟᱜᱼᱟ ᱯᱟᱭᱤᱯ ᱠᱚᱠᱚ ᱛᱚᱯᱟ ᱵᱟᱲᱟᱭᱮᱜᱼᱟ ᱾
ᱦᱳᱭ, ᱚᱱᱟ ᱦᱚᱸ ᱟᱹᱰᱤ ᱵᱤᱞᱟᱢ ᱛᱮᱠᱚ ᱮᱢᱚᱜ ᱠᱟᱱᱟ ᱾ ᱟᱭᱢᱟ ᱡᱟᱭᱜᱟ ᱨᱮ ᱚᱝᱠᱟ ᱞᱟᱦᱟ ᱨᱮᱠᱚ ᱟᱞᱮᱴᱷᱮᱱ ᱦᱚᱸ ᱟᱭᱢᱟ ᱞᱟᱦᱟ ᱨᱮᱠᱚ ᱞᱟᱹᱣ ᱟᱠᱟᱫ ᱛᱟᱦᱮᱸᱱᱟ, ᱟᱭᱢᱟ ᱞᱟᱦᱟ ᱨᱮᱠᱚ ᱴᱟᱺᱜᱤ ᱠᱚᱫᱚ ᱠᱚ ᱞᱟᱦᱟ ᱨᱮᱜᱮ ᱠᱚ ᱤᱭᱟᱹᱣ ᱟᱠᱟᱫ ᱛᱟᱦᱮᱸᱱᱟ ᱞᱟᱫᱮᱣ ᱠᱟᱫ ᱛᱟᱦᱮᱱᱟ ᱾ ᱢᱮᱱᱠᱷᱟᱱ ᱟᱭᱢᱟ ᱛᱟᱭᱱᱚᱢ ᱛᱮ ᱯᱟᱭᱤᱯ ᱫᱚᱠᱚ ᱞᱟᱜᱟᱣ ᱠᱟᱜ ᱞᱮᱭᱟ ᱾
ᱦᱩᱸ, ᱟᱫᱚ ᱟᱞᱮ ᱫᱚ ᱱᱟᱦᱟᱜ
ᱨᱚᱲ ᱨᱤᱯ ᱯᱤᱴᱚᱜ ᱠᱟᱱᱟ ᱤᱧᱟᱹᱜ ᱾
ᱦᱮᱞᱳ! ᱟᱞᱮ ᱥᱮᱱ ᱫᱚ ᱱᱟᱦᱟᱜ ᱮᱱᱛᱮᱫ ᱵᱩᱨᱩ ᱡᱷᱟᱨᱱᱟ ᱫᱤᱥᱚᱢ ᱠᱟᱱᱟ ᱛᱚ, ᱮᱱᱠᱷᱟᱱ ᱵᱩᱨᱩ ᱨᱮ ᱢᱤᱫᱴᱟᱝ ᱡᱷᱟᱨᱱᱟ ᱢᱮᱱᱟᱜ ᱛᱟᱞᱮᱭᱟ ᱚᱸᱰᱮ ᱠᱷᱚᱱᱟᱜ ᱠᱚ ᱟᱹᱜᱩ ᱠᱟᱜ ᱞᱮᱭᱟ ᱯᱟᱭᱤᱯ ᱛᱮ ᱚᱱᱟ ᱫᱟᱜ ᱛᱮᱜᱮ ᱱᱟᱜ ᱞᱮ
ᱟᱪᱪᱷᱟ ᱟᱪᱪᱷᱟ, ᱦᱳᱭ! ᱟᱨ ᱛᱚᱵᱮ ᱱᱚᱣᱟ ᱦᱩᱞ ᱢᱟᱦᱟ ᱞᱟᱹᱜᱤᱫ ᱫᱚ ᱦᱟᱸᱜ ᱯᱮ ᱥᱟᱯ ᱥᱟᱯᱲᱟᱜ ᱠᱟᱱᱟ ᱥᱮ ᱵᱟᱝᱟ? ᱪᱮᱫ ᱞᱮᱠᱟ ᱯᱮ ᱡᱚᱜᱟᱲ ᱵᱟᱲᱟᱜ ᱛᱷᱮᱦᱮᱸᱱᱟ?
ᱦᱩᱞ ᱢᱟᱦᱟᱸ ᱞᱟᱹᱜᱤᱫ ᱫᱚ ᱥᱟᱯᱲᱟᱣ ᱛᱮᱜᱮ ᱱᱟᱦᱟᱸᱜ ᱢᱮᱱᱟᱜ ᱞᱮᱭᱟ ᱱᱟᱦᱟᱜ ᱾
ᱟᱯᱮ ᱥᱮᱱ ᱫᱚ ᱪᱮᱫ ᱞᱮᱠᱟ ᱯᱮ ᱢᱟᱱᱟᱣ ᱛᱮᱦᱮᱱᱟ?
ᱟᱞᱮ ᱥᱮᱱ ᱫᱚ ᱚᱝᱠᱟ ᱫᱚ ᱦᱟᱸᱜ ᱜᱳᱴᱟ ᱟᱛᱩ ᱟᱛᱩ ᱫᱚ ᱱᱟᱦᱟᱸᱜ ᱵᱟᱞᱮ ᱢᱟᱱᱟᱣᱟ ᱾ ᱟᱫᱚ ᱢᱤᱫᱴᱟᱝ ᱟᱛᱩ ᱨᱮ ᱢᱩᱨᱛᱤᱞ ᱵᱟᱹᱭᱥᱟᱹᱣ ᱠᱟᱜᱼᱟ ᱠᱚ ᱾ ᱟᱫᱚ ᱮᱸᱰᱮᱜᱮ ᱡᱟ ᱯᱩᱲᱥᱤ ᱟᱛᱩ ᱡᱚᱛᱚᱢ ᱢᱮᱥᱟ ᱠᱟᱛᱮᱜ ᱠᱚ ᱢᱟᱱᱟᱣᱟ ᱮᱱᱮᱡ, ᱥᱮᱨᱮᱧ, ᱞᱟᱭᱼᱞᱟᱠᱪᱟᱨ ᱡᱚᱛᱚ ᱠᱤᱪᱷᱩ ᱦᱩᱭᱩᱜᱼᱟ ᱚᱸᱰᱮ ᱜᱮ ᱾
ᱟᱻᱫᱚ ᱫᱤᱱ ᱢᱚᱛᱚ ᱦᱩᱭᱩᱜ ᱛᱷᱮᱦᱮᱱᱟ ᱥᱮ ᱧᱤᱫᱟᱹ ᱦᱚᱸ ᱦᱩᱭᱩᱜ ᱛᱷᱮᱦᱮᱱᱟ?
ᱯᱟᱹᱦᱤᱞ ᱫᱚ ᱱᱟᱦᱟᱜ ᱫᱤᱱ ᱢᱚᱛᱚ ᱜᱮ ᱦᱩᱭᱩᱜᱼᱟ, ᱟᱫᱚ ᱱᱤᱭᱟᱹ ᱫᱷᱟᱣ ᱫᱚᱠᱚ ᱧᱤᱫᱟᱹ ᱦᱚᱸᱠᱚ ᱦᱩᱭ ᱦᱚᱪᱚᱭᱮᱫᱟ ᱾
ᱚᱸ, ᱟᱪᱪᱷᱟ ᱟᱪᱪᱷᱟ ᱾ ᱟᱞᱮ ᱥᱮᱱ ᱦᱚᱸ ᱚᱱᱠᱟᱜᱮ ᱦᱩᱭᱩᱜ ᱛᱟᱸᱦᱮᱱᱟ ᱡᱮᱢᱮ ᱟᱢᱮᱢ ᱞᱟᱹᱭ ᱠᱮᱜ ᱞᱮᱠᱟ ᱟᱰᱤ ᱵᱮᱥᱮᱢ ᱞᱟᱹᱭ ᱠᱮᱜᱼᱟ ᱾ ᱚᱱᱠᱟ ᱜᱮ ᱟᱞᱮ ᱥᱮᱱ ᱦᱚᱸ ᱦᱩᱭᱩᱜ ᱛᱟᱸᱦᱮᱱᱟ, ᱡᱮᱢᱚᱱ ᱱᱚᱜᱼᱚᱭ ᱦᱟᱸᱜ ᱛᱟᱨᱟᱥᱤᱧ ᱵᱮᱲᱟ ᱠᱷᱚᱡ ᱫᱚ ᱦᱟᱸᱜ ᱯᱨᱳᱜᱨᱟᱢ ᱠᱚ ᱮᱦᱚᱵᱚᱜ ᱠᱟᱱᱟ ᱡᱮ ᱵᱚᱞᱮ ᱩᱱᱠᱤᱱᱟᱜ ᱩᱱᱠᱤᱱᱟᱜ ᱡᱟᱦᱟᱸ ᱛᱟᱦᱮᱸ ᱠᱟᱱᱟ ᱚᱱᱟ ᱠᱚᱦᱟᱸᱜ ᱵᱚᱱ ᱞᱟᱹᱭ ᱞᱟᱹ ᱪᱟᱨᱮᱜ ᱠᱟᱱᱟ ᱟᱨ ᱥᱮᱨᱮᱧ ᱞᱮ ᱚᱠᱟ ᱫᱷᱟᱨᱟ ᱛᱮᱦᱚᱸ ᱦᱟᱸᱜ ᱵᱚᱱ ᱟᱲᱟᱝᱟ ᱟᱨ ᱵᱚᱞᱮ ᱢᱟᱱᱚᱛᱟᱱ ᱦᱚᱲ ᱠᱚ ᱦᱟᱸᱜ ᱚᱸᱰᱮᱻ ᱵᱚᱱᱻ ᱡᱟᱣᱨᱟᱜ ᱠᱟᱱᱟ ᱾ ᱦᱳᱭ, ᱦᱳᱭ, ᱟᱨ ᱵᱚᱞᱮ ᱧᱤᱫᱟᱹ ᱢᱟ ᱟᱭᱢᱟ ᱡᱟᱭᱜᱟᱨᱮ ᱵᱚᱞᱮ ᱚᱝᱠᱟ ᱦᱩᱭᱩᱜ ᱠᱟᱱ ᱜᱮᱭᱟ, ᱟᱫᱚ ᱤᱧᱟᱹᱜ ᱢᱮᱱᱫᱚ ᱠᱟᱱᱟ ᱵᱚᱞᱮ ᱧᱤᱫᱟᱹ ᱫᱚ ᱵᱟᱝ ᱦᱩᱭ ᱞᱮᱱᱠᱷᱟᱱ ᱜᱮ ᱵᱷᱟᱹᱜᱤ ᱦᱩᱭᱩᱜᱼᱟ᱾ ᱪᱮᱫᱟᱜ ᱥᱮ ᱟᱭᱢᱟ ᱞᱮᱠᱟᱱ ᱪᱷᱟᱹᱛᱤᱠ ᱡᱟᱹᱛ ᱫᱚ ᱵᱟᱠᱚ ᱵᱟᱠᱚ ᱵᱟᱰᱟᱭᱟ ᱠᱤ ᱱᱚᱣᱟ ᱨᱮ ᱪᱮᱜ ᱦᱩᱭᱩᱜ ᱛᱟᱦᱮᱱᱟ᱾ ᱟᱵᱚ ᱢᱟ ᱡᱟᱦᱟᱸ ᱮᱱᱛᱮᱜ ᱵᱚᱱ ᱪᱮᱠᱟᱭᱟ ᱡᱟᱣᱜᱮ ᱟᱵᱚ ᱡᱟᱦᱟᱸ ᱚᱱᱟ ᱱᱮᱭᱚᱢ ᱢᱮᱱᱟᱜ ᱛᱟᱵᱚᱱᱟ, ᱯᱩᱡᱟᱹ ᱢᱮᱱᱟᱜ ᱛᱟᱵᱚᱱᱟ, ᱟᱨ ᱡᱟᱦᱟᱸ ᱩᱱᱠᱤᱱ ᱵᱟᱠᱷᱨᱟ ᱛᱮᱵᱚᱱ ᱞᱟᱹᱭ ᱞᱟᱠᱪᱟᱨᱮᱜ ᱠᱟᱱᱟ ᱦᱚᱭᱥᱮ, ᱱᱚᱣᱟ ᱫᱚ ᱠᱩᱥᱤ ᱨᱟᱹᱥᱠᱟᱹ ᱨᱮᱱᱟᱜ ᱫᱤᱱ ᱫᱚ ᱛᱮᱜ ᱵᱟᱝ ᱠᱟᱱᱟ ᱟᱫᱚ ᱟᱭᱢᱟ ᱦᱚᱲ ᱱᱚᱣᱟ ᱡᱤᱱᱤᱥ ᱱᱚᱣᱟ ᱞᱟᱹᱜᱤᱜ ᱵᱟᱵᱚᱱ ᱵᱩᱡᱷᱟᱹᱣ ᱫᱟᱲᱮᱭᱟᱜ ᱠᱟᱱᱟ ᱪᱮᱫᱟᱜ ᱥᱮ ᱥᱟᱱᱟᱢ ᱯᱨᱚᱜᱨᱟᱢ ᱪᱟᱵᱟᱜ ᱠᱟᱱᱟ ᱟᱨ ᱟᱭᱩᱵ ᱵᱚᱱ ᱥᱮᱴ ᱴᱮᱨᱚᱜ ᱠᱟᱱᱟ, ᱟᱨ ᱟᱭᱩᱵ ᱥᱮᱴᱮᱨ ᱠᱟᱛᱮᱜ ᱪᱮᱜ ᱦᱩᱭᱩᱜ ᱠᱟᱱᱟ, ᱠᱚᱲᱟ ᱜᱤᱫᱽᱨᱟᱹ ᱠᱚ ᱦᱟᱺᱰᱤ ᱠᱚᱠᱚ ᱧᱩ ᱵᱟᱲᱟᱭᱮᱜᱼᱟ, ᱥᱮ ᱠᱩᱲᱤ ᱜᱤᱫᱽᱨᱟᱹ ᱠᱚᱠᱚ ᱮᱱᱮᱜ ᱵᱟᱲᱟᱭ ᱠᱟᱱᱟ ᱪᱷᱟᱹᱯᱨᱤ ᱞᱮᱠᱟ᱾ ᱛᱚ ᱩᱱᱠᱩ ᱢᱟᱦᱟᱸᱜ ᱱᱚᱣᱟ ᱠᱟᱛᱷᱟ ᱢᱟ ᱵᱟᱠᱚ ᱟᱸᱡᱚᱢ ᱧᱟᱢ ᱞᱮᱜᱼᱟ, ᱛᱚᱵᱮ ᱪᱮᱠᱟ ᱛᱮᱠᱚ ᱵᱩᱡᱷᱟᱹᱣᱟ ᱚᱸᱰᱮ ᱫᱚ ᱪᱮᱫ ᱦᱩᱭᱩᱜ ᱠᱟᱱᱟ ᱟᱫᱚ ᱟᱵᱚ ᱥᱟᱱᱛᱟᱲ ᱦᱚᱲᱜᱮ ᱡᱩᱫᱤ ᱚᱱᱟ ᱵᱟᱵᱚᱱ ᱵᱟᱰᱟᱭ ᱫᱟᱲᱮᱜᱼᱟ᱾ ᱟᱨ ᱚᱱᱟ ᱚᱱᱟ ᱵᱟᱵᱚᱱ ᱵᱩᱡᱷᱟᱹᱣ ᱫᱟᱲᱮᱭᱟᱜᱼᱟ ᱛᱚ ᱮᱴᱟᱜ ᱦᱚᱲ ᱫᱚ ᱪᱮᱠᱟ ᱵᱚᱱ ᱵᱩᱡᱷᱟᱹᱣ ᱠᱚᱣᱟ ᱦᱚᱭ ᱥᱮ᱾ ᱟᱨ ᱮᱴᱟᱜ ᱪᱷᱟᱹᱛᱤᱠ ᱡᱟᱹᱛ ᱫᱚ ᱡᱟᱦᱟᱸ ᱠᱚ ᱧᱮᱞᱟ ᱚᱱᱟ ᱜᱮ ᱮᱴᱟᱜ ᱦᱚᱲ ᱴᱷᱮᱱ ᱦᱚᱸᱠᱚ ᱞᱟᱹᱭ ᱵᱚᱱᱟ, ᱦᱮᱸ ᱠᱟᱱᱟ ᱥᱮ ᱵᱟᱝ ᱠᱟᱱᱟ?
ᱦᱩᱸ ᱦᱩᱸ᱾
ᱟᱫᱚ ᱢᱤᱫ ᱦᱚᱲ ᱡᱩᱫᱤ ᱟᱵᱚ ᱥᱟᱱ ᱛᱟᱲ ᱦᱚᱲ ᱵᱚᱱ ᱢᱮᱱᱟ ᱡᱮ ᱟᱞᱮ ᱫᱚ ᱚᱝᱠᱟ ᱫᱚ ᱵᱟᱝ ᱠᱟᱱ ᱛᱟᱞᱮᱭᱟ ᱪᱮᱫ ᱞᱮᱠᱟ ᱟᱢᱮᱢ ᱞᱟᱹᱭᱮᱜ ᱠᱟᱱᱟ᱾ ᱢᱮᱱᱠᱷᱟᱱ ᱩᱱᱤ ᱢᱟ ᱱᱟᱦᱟᱜ ᱮᱴᱟᱜ ᱦᱚᱲ ᱢᱟ ᱵᱟᱭ ᱵᱟᱰᱟᱭᱟ ᱡᱟᱦᱟᱸᱭ ᱵᱚ ᱦᱟᱹᱱᱤ ᱢᱟᱭ ᱧᱮᱞ ᱟᱠᱟᱫᱼᱟ, ᱟᱫᱚ ᱚᱱᱮ ᱚᱝᱠᱟ ᱞᱮᱠᱟ ᱠᱚ ᱞᱟᱹᱭᱟ ᱱᱩᱠᱩ ᱫᱚ ᱧᱤᱫᱟᱹ ᱧᱮᱧᱮᱞ ᱠᱚ ᱦᱩᱭᱟ ᱟᱨ ᱧᱤᱫᱟᱹ ᱧᱮᱧᱮᱞ ᱴᱟᱺᱰᱤ ᱨᱮᱠᱚ ᱧᱩ ᱵᱩᱞᱩᱜ ᱛᱮᱸᱦᱮᱱᱟ ᱟᱨ ᱠᱚ ᱜᱩᱲᱫᱟᱹᱣ ᱵᱟᱲᱟᱭ ᱛᱮᱸᱦᱮᱱᱟ ᱦᱚᱭ ᱥᱮ᱾ ᱟᱫᱚ ᱢᱤᱫ ᱦᱚᱲ ᱡᱩ ᱡᱩᱫᱤ ᱱᱟᱦᱟᱜ ᱵᱚᱱ ᱚᱱᱠᱟᱭᱮᱫ ᱠᱟᱱ ᱠᱷᱟᱱ ᱦᱟᱜ ᱡᱚᱛᱚ ᱦᱚᱲ ᱜᱮᱵᱚᱱ ᱵᱚᱫᱱᱟᱢᱚᱜ ᱠᱟᱱᱟ᱾
ᱦᱩᱸ, ᱟᱨ ᱢᱮᱱᱟᱞᱤᱧ ᱵᱟᱹᱲᱤᱡ ᱡᱤᱱᱤᱥ ᱫᱚ ᱢᱮᱱᱟᱞᱤᱧ ᱵᱟᱹᱲᱤᱡ ᱡᱤᱱᱤᱥ ᱫᱚ ᱟᱹᱰᱤ ᱥᱚᱸᱜᱮ ᱜᱮ ᱯᱟᱥᱱᱟᱜᱼᱟ᱾
ᱟᱹᱰᱤ ᱦᱮᱸ ᱦᱚᱭ ᱦᱚᱭ ᱟᱹᱰᱤ ᱞᱚᱜᱚᱱ ᱟᱹᱰᱤ ᱞᱚᱜᱚᱱ, ᱟᱨ ᱡᱟᱦᱟᱧ ᱢᱮᱱᱮᱫ ᱠᱟᱱᱟ ᱡᱮ ᱵᱚᱞᱮ ᱱᱚᱜᱼᱚᱭ ᱟᱪᱪᱷᱟ ᱚᱱᱟ ᱢᱟ ᱦᱩᱭ ᱮᱱᱟ, ᱵᱚᱫᱱᱟᱢ ᱵᱟᱞᱟ ᱢᱟ ᱡᱩᱫᱟᱹ ᱠᱟᱛᱷᱟ ᱠᱟᱱᱟ᱾ ᱟᱨᱦᱚ ᱱᱚᱜᱼᱚᱭ ᱡᱮ ᱟᱵᱚᱣᱟᱜ ᱟᱵᱚ ᱢᱟᱹᱭ ᱠᱚ ᱩᱯᱟᱹᱨ ᱨᱮ ᱡᱮ ᱱᱟᱦᱟᱪᱟᱨ ᱦᱩᱭᱩᱜ ᱠᱟᱱᱟ ᱩᱱᱟᱹᱜ ᱜᱷᱚᱴᱚᱱᱟ ᱠᱚ ᱜᱷᱟᱴᱟᱜ ᱠᱟᱱᱟ ᱱᱟᱦᱟᱜ, ᱱᱚᱣᱟ ᱫᱚ ᱡᱩᱫᱤ ᱱᱟᱭᱤᱴ ᱯᱨᱚᱜᱨᱟᱢ ᱡᱩᱫᱤ ᱵᱚᱱᱫ ᱦᱩᱭ ᱞᱮᱱ ᱠᱷᱟᱱ ᱫᱚᱱᱟᱦᱟᱜ ᱩᱱᱟᱹᱜ ᱫᱚ ᱱᱚᱣᱟ ᱠᱚᱫᱚ ᱵᱟᱭ ᱦᱩᱭᱩᱜᱼᱟ ᱦᱚᱭ ᱥᱮ᱾
ᱦᱩᱸ ᱦᱩᱸ ᱾
ᱟᱫᱚ ᱟᱵᱚ ᱦᱚᱲ ᱦᱚᱯᱚᱱ ᱦᱚᱸ ᱵᱟᱵᱚᱱ ᱵᱩᱡᱷᱟᱹᱣ ᱫᱟᱲᱮᱭᱟᱜ ᱠᱟᱱᱟ ᱠᱤ ᱟᱭᱢᱟ ᱞᱮᱠ ᱮᱠᱟᱱ ᱦᱚᱲ ᱢᱮᱱᱟᱜ ᱠᱚᱣᱟ ᱵᱚᱞᱮ ᱵᱟᱹᱲᱤᱡ ᱰᱟᱦᱟᱨ ᱛᱮᱜᱮ ᱦᱟᱸᱜ ᱠᱚ ᱯᱟᱸᱡᱟᱭᱮᱜ ᱠᱟᱱᱟ ᱵᱟᱹᱲᱤᱡ ᱰᱟᱦᱟᱨ ᱛᱮᱜᱮ ᱱᱟᱦᱟᱜ ᱠᱚ ᱪᱟᱞᱟᱜ ᱠᱟᱱᱟ, ᱵᱚᱞᱮ ᱢᱚᱡᱽ ᱡᱟᱦᱟᱱᱟᱜ ᱵᱚᱱ ᱵᱩᱡᱷᱟᱹᱣ ᱠᱚᱣᱟ ᱚᱱᱟ ᱫᱚ ᱱᱟᱦᱟᱜ ᱵᱟᱭ ᱠᱩᱥᱤᱜᱼᱟ ᱢᱚᱡᱟᱜ ᱫᱚ, ᱢᱮᱱᱟᱠᱚ ᱱᱟᱦᱟᱜ ᱦᱚᱭ ᱟ ᱢᱮᱱᱟᱠᱚ ᱱᱟᱦᱟᱜ ᱟᱡ ᱫᱚ ᱵᱟᱭ ᱪᱟᱞᱟᱣ ᱫᱟᱲᱮᱭᱟᱜ ᱠᱟᱱᱟ, ᱥᱮ ᱟᱠᱚᱨᱮᱱ ᱫᱚ ᱵᱟᱠᱚ ᱠᱚ ᱪᱟᱞᱟᱜ ᱠᱟᱱᱟ ᱚᱱᱟ ᱠᱷᱟᱹᱛᱤᱨ ᱛᱮ ᱱᱩᱭ ᱫᱚ ᱡᱚᱞᱚᱱᱚᱜ ᱠᱟᱱᱟ ᱟᱫᱚ ᱚᱭᱛᱚ ᱠᱟᱛᱷᱟ ᱠᱟᱛᱷᱟ ᱛᱮᱦᱟᱸᱜ ᱠᱷᱟᱹᱯᱟᱹᱨᱤᱭᱟᱹ ᱮᱦᱚᱵ ᱮᱱᱟ᱾ ᱟᱫᱚ ᱚᱱᱮ ᱚᱱᱠᱟ ᱞᱮᱠᱟᱛᱮ ᱱᱟᱭᱤᱴ ᱯᱨᱚᱜᱨᱟᱢ ᱨᱮ ᱡᱮᱢᱚᱱ ᱵᱤᱨ ᱦᱟᱹᱥᱩᱨ ᱠᱟᱛᱮᱫ ᱡᱩᱫᱤ ᱡᱟᱦᱟᱸᱭ ᱢᱟᱹᱭᱮ ᱩᱰᱩᱠᱚᱜ ᱠᱟᱱᱟ᱾ ᱛᱟᱦᱚᱞᱮ ᱦᱟᱸᱜ ᱛᱤᱭᱟᱜ ᱛᱮ ᱦᱟᱸᱜ ᱫᱚ ᱟᱨᱦᱚᱸ ᱧᱩᱦᱩᱢᱚᱜ ᱠᱟᱱᱟ ᱧᱤᱫᱟᱹᱜ ᱠᱟᱱᱟ᱾ ᱟᱨᱦᱚᱸ ᱨᱩᱣᱟᱹᱲ ᱠᱚᱨᱛᱮ ᱜᱮᱞᱮ ᱦᱟᱸᱜ ᱟᱨ ᱛᱷᱚᱲᱤ ᱦᱟᱸᱜ ᱧᱤᱫᱟᱹᱜ ᱠᱟᱱᱟ ᱦᱳᱭᱥᱮ ᱠᱤᱫᱩ ᱡᱚᱢ ᱥᱩᱢᱚᱭ ᱠᱚᱫᱚ ᱱᱟᱦᱟᱜ ᱯᱟᱨᱚᱢᱚᱜᱼᱟ ᱟᱨ ᱚᱱᱠᱟ ᱫᱷᱟᱨᱟᱛᱮ ᱡᱩᱫᱤ ᱮᱠᱮᱱ ᱠᱩᱲᱤ ᱜᱤᱫᱽᱨᱟᱹ ᱠᱚ ᱠᱚ ᱨᱩᱣᱟᱹᱲᱟ ᱛᱚ ᱱᱤᱛᱚᱜ ᱪᱷᱟᱹᱛᱤᱠ ᱡᱟᱹᱛ ᱠᱟᱱᱟᱭ ᱪᱟᱦᱮ ᱟᱵᱚ ᱥᱟᱱᱛᱟᱲ ᱥᱟᱱᱛᱟᱲ ᱦᱚᱲ ᱠᱟᱱᱟᱭ ᱟᱭᱢᱟ ᱡᱟᱭᱜᱟ ᱨᱮ ᱟᱵᱚ ᱥᱟᱱᱛᱟᱲ ᱦᱚᱲ ᱦᱚᱸᱠᱚ ᱵᱷᱩᱞᱮᱫ ᱠᱟᱱᱟ ᱦᱳᱭ ᱥᱮ
ᱦᱩᱸ ᱟᱸᱡᱚᱢ ᱵᱟᱲᱟᱜ ᱠᱟᱱᱟ ᱧᱮᱞᱚᱜᱚᱜ ᱠᱟᱱ ᱜᱮᱭᱟ
ᱦᱳᱭ ᱟᱵᱚᱣᱟᱜ ᱥᱳᱪ ᱟᱵᱚᱣᱟᱜ ᱱᱚᱡᱚᱨ ᱟᱨ ᱪᱷᱟᱛᱤᱠ ᱡᱟᱛ ᱨᱮᱢᱟ ᱵᱚᱨᱥᱟ ᱵᱚᱨᱥᱟ ᱜᱮ ᱵᱟᱢ ᱫᱟᱲᱮᱭᱟᱜᱼᱟ ᱟᱵᱚ ᱡᱟᱹᱛ ᱨᱮ ᱡᱚᱠᱷᱚᱱ ᱵᱚᱨᱥᱟ ᱵᱟᱝ ᱦᱩᱭᱩᱜ ᱠᱟᱱᱟ ᱦᱩᱭᱩᱜ ᱠᱟᱱᱟ ᱥᱟᱱᱛᱟᱲ ᱡᱟᱹᱛ ᱨᱮ ᱛᱚᱵᱮ ᱮᱴᱟᱜ ᱡᱟᱹᱛ ᱨᱮᱫᱚ ᱪᱤᱠᱟ ᱠᱟᱛᱮᱢ ᱵᱷᱚᱨᱥᱟᱜᱼᱟ
ᱦᱮᱸ ᱟᱨ ᱱᱚᱣᱟ ᱡᱤᱱᱤᱥ ᱠᱚᱫᱚ ᱚᱱᱟ ᱠᱷᱟᱹᱛᱤᱨ ᱜᱮ ᱚᱱᱠᱟᱜ ᱠᱟᱱᱟ ᱡᱮ ᱧᱩ ᱵᱩᱞ ᱠᱟᱛᱮᱫ ᱦᱟᱺᱰᱤ ᱯᱟᱹᱨᱣᱟᱹ ᱠᱚ ᱧᱩ ᱠᱟᱜᱼᱟ ᱩᱱᱠᱩ ᱪᱷᱟᱹᱛᱤᱠ ᱡᱟᱹᱛ ᱠᱚ ᱜᱟᱸᱡᱟ ᱠᱚ ᱠᱚ ᱧᱩ ᱠᱟᱜᱼᱟ ᱮᱱᱠᱷᱟᱱ ᱩᱱ ᱡᱚᱦᱚᱜ ᱫᱚ ᱢᱚᱱᱮ ᱦᱚᱲᱢᱚ ᱨᱮ ᱢᱟᱱᱮ ᱩᱭᱦᱟᱹᱨ ᱵᱟᱝ ᱥᱟᱢᱴᱟᱣ ᱠᱚᱜᱼᱟ
ᱦᱳᱭ ᱦᱳᱭ ᱟᱨ ᱡᱩᱫᱤ ᱞᱤᱧ ᱞᱟᱹᱭᱟ ᱠᱤ ᱢᱤᱫᱴᱷᱮᱱ ᱡᱩᱫᱤ ᱡᱟᱦᱟᱱᱟᱜ ᱦᱩᱭᱩᱜᱼᱟ ᱟᱨ ᱚᱸᱰᱮᱱᱟᱜ ᱡᱩᱫᱤ ᱱᱟᱭᱤᱴ ᱯᱨᱳᱜᱨᱟᱢ ᱞᱮᱠᱟ ᱡᱟᱦᱟᱱᱟᱜ ᱦᱩᱭᱱᱟ ᱛᱚᱵᱮ ᱫᱚ ᱚᱸᱰᱮ ᱫᱚ ᱡᱟᱦᱟᱱ ᱡᱟᱹᱛᱜᱴ ᱜᱮ ᱪᱟᱞᱟᱜᱼᱟ ᱵᱟᱢ ᱢᱟᱱᱟᱣ ᱫᱟᱲᱮᱣᱟᱭᱟ ᱦᱳᱭ ᱥᱮ
ᱦᱩᱸ
ᱟᱨ ᱚᱸᱰᱮ ᱪᱮᱫ ᱦᱳᱭᱳᱜᱼᱟ ᱵᱟᱭ ᱦᱳᱭᱳᱜᱼᱟ ᱚᱱᱟ ᱨᱮᱱᱟᱜ ᱫᱚ ᱮᱱᱛᱮ ᱚᱠᱚᱭ ᱦᱚᱸ ᱡᱤᱢᱮᱵᱟᱨᱤ ᱫᱚ ᱵᱟᱠᱚ ᱦᱟᱛᱟᱣᱟ ᱪᱮᱫᱟᱜ ᱥᱮ ᱡᱟᱦᱟᱸᱭ ᱪᱟᱞᱟᱜ ᱠᱟᱱᱟᱭ ᱩᱱᱤ ᱫᱚ ᱟᱡ ᱛᱮᱜᱮ ᱜᱟᱹᱞᱛᱤᱭᱮᱜ ᱠᱟᱱᱟ ᱫᱤᱱ ᱵᱮᱲᱟ ᱨᱮ ᱪᱟᱞᱟᱜ ᱢᱮ ᱫᱤᱱ ᱵᱮᱲᱟ ᱨᱮ ᱨᱩᱣᱟᱹᱲᱚᱜ ᱢᱮ ᱛᱚ ᱚᱱᱟ ᱨᱮᱫᱚ ᱪᱮᱫ ᱦᱚᱸ ᱵᱟᱭ ᱪᱤᱠᱟᱹᱜᱼᱟ ᱟᱫᱚ ᱟᱵᱚ ᱥᱟᱱᱛᱟᱲ ᱦᱚᱲ ᱦᱚᱸ ᱟᱭᱢᱟ ᱠᱩᱲᱤ ᱜᱤᱫᱽᱨᱟᱹ ᱠᱚ ᱧᱮᱞ ᱠᱚ ᱛᱟᱦᱮᱱᱟ ᱛᱤᱱᱟᱹᱜ ᱟᱹᱭᱩᱵᱚᱜᱼᱟ ᱩᱱᱟᱹᱜ ᱡᱟᱹᱥᱛᱤ ᱠᱚ ᱪᱟᱞᱟᱜᱼᱟ ᱡᱟᱦᱟᱸ ᱴᱷᱮᱱ ᱜᱮ ᱧᱮᱧᱮᱞ ᱦᱳᱭᱳᱜ ᱠᱟᱱᱟ ᱥᱮ ᱡᱟᱛᱨᱟ